ᱜᱚᱝᱠᱮ ᱟᱸᱡᱚᱢ ᱧᱟᱢᱮᱜᱼᱟ ᱵᱤᱱ?
ᱦᱟᱞᱳ᱾
ᱦᱟᱞᱳ, ᱦᱮᱸ ᱟᱸᱡᱚᱢ ᱧᱟᱢᱮᱜᱼᱟ ᱵᱤᱱ ᱜᱚᱝᱠᱮ?
ᱦᱟᱞᱳ, ᱜᱚᱝᱠᱮ ᱟᱸᱡᱚᱢᱮᱜ ᱠᱟᱱᱟ ᱵᱮᱱ? ᱦᱟᱞᱳ᱾
ᱦᱚᱸ ᱟᱸᱡᱚᱢ ᱧᱟᱢᱚᱜ ᱠᱟᱱᱟ ᱟᱸᱡᱚᱢ ᱧᱟᱢᱚᱜ ᱠᱟᱱᱟ ᱯᱚᱨᱤᱥᱠᱟᱨ?
ᱦᱟᱞᱳ᱾ ᱟᱸᱡᱚᱢ ᱧᱟᱢᱮᱜ ᱠᱟᱱ ᱜᱮᱭᱟ ᱵᱮᱱ ᱨᱚᱲ?
ᱦᱚᱸ ᱦᱚᱸ ᱦᱚᱸ ᱟᱹᱡᱚᱢ ᱟᱸᱡᱚᱢ ᱧᱟᱢᱮᱜᱼᱟᱹ ᱞᱤᱧ ᱦᱳᱭ ᱦᱳᱭ ᱦᱳᱭ ᱟᱸᱡᱚᱢ ᱧᱟᱢᱮᱜᱼᱟ ᱞᱤᱧ᱾
ᱦᱚ ᱯᱟᱹᱦᱤᱞ ᱫᱚ ᱡᱟᱹᱱᱤᱡ ᱱᱮᱴᱣᱟᱨᱠ ᱨᱮ ᱯᱨᱚᱵᱞᱮᱢ ᱛᱟᱦᱮᱸ ᱠᱟᱱᱟ ᱯᱟᱞᱮ?
ᱦᱳᱭ ᱦᱳᱭ ᱤᱝᱠᱟᱹ ᱜᱮ ᱤᱝᱠᱟᱹ ᱜᱮ᱾
ᱪᱮᱜ ᱞᱮᱠᱟ ᱢᱮᱱᱟᱜ ᱵᱟᱲᱟ ᱵᱮᱱᱟ?
ᱦᱚᱸ ᱵᱷᱟᱜᱤ ᱜᱮ ᱵᱷᱟᱜᱤ ᱜᱮ ᱱᱟᱯᱟᱭ ᱜᱮ ᱢᱮᱱᱟᱜ ᱞᱤᱧᱟ᱾ ᱟᱹᱵᱮᱱ ᱵᱷᱟᱜᱤ ᱜᱮ ᱢᱮᱱᱟᱜ ᱵᱤᱱᱟ?
ᱦᱮᱸ ᱟᱹᱞᱤᱧ ᱦᱚᱸ ᱱᱤᱛ ᱦᱟᱹᱞᱤᱜ ᱢᱟ ᱱᱟᱯᱟᱭ ᱜᱮ, ᱟᱨ ᱛᱟᱦᱞᱮ ᱪᱮᱫ ᱠᱚᱵᱮᱱ ᱪᱤᱠᱟᱹ ᱵᱟᱲᱟᱭᱮᱜ ᱠᱟᱱᱟ ᱱᱤᱛᱚᱜ ᱫᱚ?
ᱱᱤᱛᱚᱜ ᱫᱚ ᱥᱮᱨᱚᱠᱚᱢ ᱫᱚ ᱪᱮᱫ ᱦᱚᱸ ᱵᱟᱝᱟ ᱜᱚᱝᱠᱮ ᱱᱤᱛᱚᱜ ᱫᱚ ᱮᱭ ᱨᱤᱢᱤᱞ ᱨᱤᱢᱤᱞ ᱳᱭᱮᱫᱟᱨ ᱟᱫᱚ ᱦᱚᱸᱜᱼᱚᱭ ᱜᱩᱲᱫᱟᱹ ᱵᱟᱲᱟ ᱦᱩᱭ ᱠᱟᱱᱟ᱾
ᱟᱹᱰᱤ ᱛᱮᱫ ᱫᱤᱱ ᱨᱮᱢᱟ ᱜᱚᱨᱚᱢ ᱢᱮᱜ ᱠᱟᱱ ᱫᱚ ᱥᱤᱛᱩᱝ ᱫᱤᱱ ᱨᱮᱦᱚᱸ ᱟᱹᱰᱤ ᱜᱚᱨᱚᱢ ᱟᱨ ᱱᱤᱛᱚᱜ ᱜᱚᱨᱚᱢ ᱪᱟᱵᱟ ᱠᱟᱛᱮ ᱛᱷᱚᱲᱟ ᱠᱟᱹᱴᱤᱡ ᱦᱟᱸᱜ ᱨᱤᱢᱤᱞ ᱨᱤᱢᱤᱞ ᱠᱟ ᱜᱮᱭᱟ ᱚᱭᱮᱫᱟᱨ ᱫᱚ ᱚᱝᱠᱟ ᱜᱮ ᱟᱨ ᱛᱷᱚᱲᱟ ᱠᱟᱹᱴᱤᱡ ᱦᱚᱭ ᱦᱤᱡᱩᱜ ᱠᱟᱱᱟ ᱟᱹᱰᱤ ᱱᱟᱯᱟᱭ ᱜᱮ ᱵᱩᱡᱷᱟᱹᱜ ᱠᱟᱱᱟ ᱫᱩᱲᱩᱵ ᱡᱤᱨᱟᱹᱣ ᱵᱟᱲᱟ ᱦᱩᱭ ᱠᱟᱱᱟ᱾
ᱦᱳᱭ ᱟᱨ ᱟᱞᱚᱵᱤᱱ ᱞᱟᱹᱭᱟ ᱱᱩᱱᱟᱹᱜ ᱫᱤᱱ ᱱᱤᱭᱟᱹ ᱡᱟ ᱥᱤᱛᱩᱝ ᱧᱩᱨ ᱞᱮᱱᱟ᱾ ᱚᱱᱟ ᱥᱤ ᱛᱩᱝ ᱨᱮ ᱮᱠᱫᱚᱢ ᱮᱠᱫᱚᱢ ᱨᱩᱣᱟᱹ ᱩᱛᱟᱹᱨ ᱞᱮᱠᱟ ᱥᱤᱛᱩᱝ ᱯᱩᱨᱟᱹ᱾
ᱵᱟᱝ ᱠᱷᱟᱱ ᱫᱚ ᱟᱠᱷᱟᱡ ᱫᱚ ᱮᱠᱟ ᱥᱤᱛᱩᱝ ᱛᱮ ᱟᱹᱞᱤᱧ ᱢᱟ ᱵᱚᱦᱚᱜ ᱠᱚ ᱛᱷᱚᱲᱟ ᱦᱟᱹᱥᱩ ᱦᱟᱹᱥᱩ ᱦᱚᱞᱤᱧ ᱵᱩᱡᱷᱟᱹᱣ ᱵᱟᱲᱟᱭᱮᱜ ᱠᱟᱱᱟ ᱟᱨ ᱚᱱᱟ ᱠᱩ ᱦᱟᱹᱥᱩ ᱦᱟᱹᱥᱩ ᱠᱷᱟᱹᱛᱤᱨ ᱛᱮ ᱨᱟᱱ ᱦᱚᱞᱤᱧ ᱡᱚᱢ ᱵᱟᱲᱟ ᱠᱮᱜ ᱜᱮᱭᱟ᱾
ᱮ ᱜᱚᱝᱠᱮ ᱥᱟᱹᱨᱤ ᱜᱚᱞᱛᱮ ᱟᱹᱞᱤᱧ ᱦᱚᱸ ᱟᱹᱞᱤᱧ ᱦᱚᱸ ᱯᱩᱨᱟᱹ ᱨᱩᱣᱟᱹ ᱩᱛᱟᱹᱨ ᱯᱩᱨᱟᱹ ᱢᱟᱱᱮ ᱥᱤᱛᱩᱝ ᱨᱮ ᱚᱱᱮ ᱞᱟᱡ ᱠᱚ ᱞᱚᱞᱚ ᱟᱛᱮᱡ ᱯᱩᱨᱟᱹ ᱨᱩᱣᱟᱹ ᱨᱩᱣᱟᱹ ᱩᱛᱟᱹᱨ ᱞᱮᱱᱟ ᱞᱤᱧ᱾ ᱟᱹᱧᱞᱤᱧ ᱦᱚᱸ ᱟᱹᱵᱤᱱ ᱞᱮᱠᱟ ᱜᱮ ᱚᱵᱚᱥᱛᱷᱟ᱾
ᱟᱨ ᱡᱚᱢ ᱧᱩ ᱨᱮᱦᱚᱸ ᱱᱟᱦᱟᱜ ᱮᱠᱫᱚᱢ ᱨᱩᱪᱤ ᱵᱟᱹᱱᱩᱜᱼᱟ ᱚᱝᱠᱟ ᱵᱩᱡᱷᱟᱹᱜ ᱠᱟᱱᱟ ᱟᱨ ᱜᱚᱨᱚᱢ ᱛᱮ ᱮᱠᱫᱚᱢ ᱢᱚᱡᱽ ᱜᱮ ᱵᱟᱝ ᱵᱩᱡᱷᱟᱹᱜ ᱠᱟᱱᱟ ᱥᱚᱨᱤᱞ ᱠᱚ᱾ ᱟᱹᱰᱤᱛᱮᱫ ᱢᱩᱥᱠᱤᱞ ᱵᱟᱯᱨᱮ ᱵᱟᱯᱨᱮ ᱫᱟᱠᱟ ᱫᱟᱠᱟ ᱩᱛᱩ ᱠᱚᱦᱚᱸ ᱵᱟᱝ ᱥᱤᱵᱤᱞ ᱠᱟᱱ ᱫᱚ
ᱚᱱᱟ ᱜᱮᱛᱚ ᱜᱚᱢᱠᱮ ᱟᱨ ᱞᱚᱞᱚ ᱞᱮᱱᱠᱷᱟᱱ ᱫᱚ ᱱᱤᱝᱠᱟᱹ ᱜᱮ, ᱢᱟᱱᱮ ᱫᱟᱠᱟ ᱦᱚᱸ ᱵᱟᱝ ᱡᱚᱢ ᱥᱟᱱᱟ ᱟᱨ ᱚᱱᱟ ᱡᱚᱢ ᱞᱮᱱᱠᱷᱟᱱ ᱦᱚᱸ ᱵᱟᱝ ᱜᱟᱱᱚᱜ-ᱟ᱾ ᱟᱫᱚ ᱵᱟᱝ ᱡᱚᱢ ᱞᱮᱱᱠᱷᱟᱱ ᱦᱚᱲᱢᱚ ᱜᱮ ᱠᱷᱟᱨᱟᱵᱚᱜ-ᱟ᱾
ᱦᱮᱸ ᱦᱮᱸ ᱵᱟᱝ ᱡᱚᱢ ᱞᱮᱠᱷᱟᱡ ᱢᱟ ᱟᱨᱦᱚᱸ ᱦᱚᱲᱢᱚ ᱜᱮ ᱠᱷᱟᱨᱟᱯᱚᱜ-ᱟ, ᱤᱱᱠᱟ ᱛᱮᱢᱟ ᱟᱨᱦᱚᱸ ᱞᱟᱸᱜᱟ ᱩᱛᱟᱹᱨᱚᱜ ᱫᱚ ᱱᱟᱦᱟᱸᱜ ᱦᱚᱲᱢᱚ ᱠᱚ
ᱦᱳᱭ ᱟᱨᱚ ᱡᱟᱦᱟᱸ ᱥᱮᱫ ᱪᱟᱞᱟᱣ ᱦᱚᱸᱛᱚ ᱪᱟᱞᱟᱭ ᱦᱩᱭᱩᱜ-ᱟ, ᱵᱟᱝᱠᱷᱟᱱ
ᱥᱮ ᱢᱟ ᱜᱚᱴᱮ ᱠᱟᱱ ᱜᱮ ᱠᱟᱹᱢᱤ ᱠᱚ ᱵᱟᱝ ᱪᱟᱞᱟᱣ ᱞᱮᱱᱠᱷᱟᱱ ᱟᱨᱦᱚᱸ ᱞᱟᱡ ᱪᱠᱟᱛᱮ ᱦᱟᱸᱜ ᱮᱢ ᱪᱟᱞᱟᱣᱟ ᱚᱱᱮ ᱚᱱᱠᱟᱱ ᱵᱮᱯ
ᱚᱱᱟ ᱜᱮᱛᱚ
ᱛᱮᱦᱤᱧ ᱡᱮ ᱦᱟᱨᱮ ᱥᱤᱛᱩᱝ ᱠᱮᱫᱟ ᱥᱮᱛᱟᱜ ᱵᱮᱞᱟ ᱠᱷᱚᱱ ᱟᱹᱰᱤ ᱛᱮᱫ ᱮ ᱥᱤᱛᱩᱝ ᱠᱮᱫᱟ ᱱᱤᱛ ᱱᱟᱠᱷᱟ ᱜᱮ ᱱᱚᱜ-ᱚᱭ ᱟᱹᱭᱩᱵ ᱵᱮᱞᱟ ᱱᱟᱠᱷᱟᱜ ᱜᱮ ᱛᱷᱚᱲᱟᱭ ᱠᱚᱢ ᱠᱟᱜ-ᱟ, ᱱᱤᱛᱚᱜ ᱜᱮ ᱛᱷᱚᱲᱟ ᱨᱤᱢᱤᱞ ᱨᱤᱢᱤᱞ ᱵᱩᱡᱷᱟᱹᱜ ᱠᱟᱱᱟ ᱟᱨ ᱦᱚᱭ ᱠᱚ ᱛᱷᱚᱲᱟ ᱵᱩᱡᱷᱟᱹᱜ ᱠᱟᱱᱟ, ᱞᱟᱦᱟ ᱢᱟ ᱛᱤᱠᱤᱱ ᱥᱮᱫ ᱢᱟ ᱠᱳᱱᱳ ᱥᱤᱛᱩᱝ ᱨᱮ ᱮᱠᱫᱚᱢ ᱦᱚᱭᱜᱤ ᱵᱟᱹᱱᱩᱜ-ᱟ, ᱠᱷᱟᱹᱞᱤ ᱥᱤᱛᱩᱝ ᱛᱚ ᱥᱤᱛᱩᱝ ᱥᱤᱛᱩᱝ ᱛᱚ ᱥᱤᱛᱩᱝ ᱟᱨ ᱚᱱᱟ ᱥᱤᱛᱩᱝ ᱛᱷᱚᱲᱟ ᱠᱟᱹᱴᱤᱡ ᱩᱰᱩᱝᱚᱜ ᱠᱟᱱ ᱠᱷᱟᱡ ᱱᱟᱦᱟᱸᱜ ᱛᱷᱚᱲᱟ ᱜᱟᱱ ᱠᱟᱹᱢᱤᱭᱮᱫ ᱠᱟᱱ ᱠᱷᱟᱡ ᱵᱚᱦᱚᱜ ᱠᱚᱜᱮ ᱞᱚᱞᱚᱜ ᱜᱮ ᱵᱩᱡᱷᱟᱹᱜ ᱠᱟᱱ ᱫᱚ᱾
ᱦᱳᱭ ᱦᱳᱭ, ᱟᱨ ᱟᱞᱚᱵᱤᱱ ᱞᱟᱹᱭᱟ ᱱᱤᱭᱟᱹ ᱢᱟᱱᱮ ᱱᱤᱛᱚᱜ ᱫᱚ ᱛᱟᱣ ᱟᱥᱟᱲ ᱵᱚᱸᱜᱟ ᱵᱚᱞᱚ ᱟᱠᱟᱱᱟ᱾
ᱦᱮᱸ
ᱡᱟᱭᱦᱳᱠ ᱱᱤᱛᱚᱜ ᱫᱚ ᱫᱟᱜ ᱠᱚ ᱦᱟᱞᱠᱟ ᱯᱷᱩᱞᱠᱟ ᱠᱟᱴᱤᱡ ᱠᱟᱴᱤᱡ ᱨᱮᱦᱚᱸ ᱫᱟᱜ ᱵᱟᱲᱟᱭᱮᱫ-ᱟᱭ ᱡᱷᱤᱯᱤᱨ-ᱡᱷᱤᱯᱤᱨ ᱟᱞᱮ ᱱᱚᱛᱮ ᱫᱚ ᱩᱱᱟᱹᱜ ᱡᱩᱨ ᱛᱮᱫᱚ ᱵᱟᱭ ᱫᱟᱜᱮᱜ-ᱟ᱾ ᱡᱷᱤᱯᱤᱨ ᱡᱷᱤᱯᱤᱨ ᱠᱟᱹᱴᱤᱡ ᱠᱟᱹᱴᱤᱡ ᱫᱟᱜ ᱵᱟᱲᱟᱭᱮᱫ ᱟᱭ ᱟᱫᱚ ᱨᱤᱢᱤᱞ ᱛᱮᱫ ᱨᱤᱢᱤᱞ ᱠᱟᱜ ᱨᱮᱦᱳᱭ ᱟᱫᱚ ᱤᱡᱟᱹᱴᱟᱜ ᱨᱮᱭᱟᱲ ᱜᱮ ᱦᱮᱢ ᱜᱮ ᱵᱩᱡᱷᱟᱹᱜᱼᱟ ᱟᱨ ᱪᱮᱫ᱾ ᱥᱤᱛᱩᱝ ᱴᱟᱜ ᱵᱟᱝ ᱵᱩᱡᱷᱟᱹᱜ ᱠᱟᱱᱟ ᱮᱛᱚ, ᱟᱫᱚ ᱚᱱᱟ ᱠᱷᱟᱛᱤᱨ ᱡᱟᱭᱦᱳᱠ ᱱᱤᱛᱚᱜ ᱫᱚ ᱵᱷᱟᱜᱤ ᱜᱮ ᱵᱩᱡᱷᱟᱹᱜ ᱠᱟᱱᱟ ᱵᱟᱝᱠᱷᱟᱱ ᱮᱢ ᱟᱱ ᱞᱟᱦᱟ ᱥᱮᱫ ᱫᱚ ᱡᱟ ᱟᱭᱢᱟ ᱥᱤᱛᱩᱝ ᱵᱩᱡᱷᱟᱹ ᱞᱮᱱᱟ ᱡᱩᱫᱤᱧ ᱞᱟᱹᱭ ᱟᱹᱵᱤᱱᱟ ᱚᱱᱮ ᱟᱹᱵᱤᱱ ᱟᱹᱵᱤᱱ ᱟᱹᱵᱤᱱ ᱞᱮᱠᱟᱜᱮ ᱟᱹᱵᱤᱱ ᱞᱮᱠᱟᱜᱮ ᱳ ᱤᱧᱟᱹᱜ ᱦᱚᱲᱢᱚ ᱠᱚᱫᱚ ᱯᱩᱨᱟᱹ ᱪᱟᱵᱟ ᱩᱛᱟᱹᱨ ᱞᱮᱱᱟ ᱟᱫᱚ ᱱᱤᱛᱚᱜ ᱫᱚ ᱟᱥᱟᱲ ᱵᱚᱸᱜᱟ ᱵᱚᱞᱚᱭᱱᱟ ᱱᱤᱛᱚᱜ ᱫᱚ ᱫᱟᱜ ᱠᱚᱦᱚᱸ ᱧᱩᱨᱩᱜ ᱵᱟᱲᱟᱜ ᱠᱟᱱᱟ ᱠᱟᱹᱴᱤᱡ ᱠᱟᱹᱴᱤᱡ, ᱟᱨ ᱨᱚᱦᱚᱭ ᱠᱚᱦᱚᱸ ᱱᱤᱛᱚᱜ ᱫᱚ ᱡᱟᱭᱦᱳᱠ ᱟᱨᱤ ᱟᱨᱟᱢᱵᱚ ᱮᱭᱛᱚ ᱚᱢᱟᱵᱚᱛᱤ ᱯᱟᱨᱚᱢ ᱮᱱᱟ ᱱᱤᱛᱚᱜ ᱱᱟᱦᱟᱸᱜ ᱨᱚᱦᱚᱭ ᱟᱨᱟᱢᱵᱚᱜ ᱦᱩᱭᱩᱜᱼᱟ, ᱟᱯᱮ ᱚᱱᱛᱮ ᱫᱚ ᱜᱚᱢᱠᱮ ᱨᱚᱦᱚᱭ ᱠᱚ ᱟᱨᱟᱢᱵᱚᱭᱱᱟ ᱥᱮ ᱵᱟᱝ?
ᱫᱟᱜ ᱦᱮᱸ ᱦᱮᱸ ᱦᱮᱸ ᱦᱮᱸ ᱴᱷᱤᱠ ᱴᱷᱤᱠ ᱟᱞᱮ ᱱᱚᱛᱮ ᱢᱟ ᱚᱱᱟ ᱫᱟᱜ ᱠᱷᱟᱹᱛᱤᱨ ᱜᱮ ᱱᱟᱦᱟᱸᱜ ᱞᱮ ᱛᱟᱭᱱᱚᱢ ᱠᱟᱱ ᱫᱚ ᱡᱚᱛᱚ ᱦᱚᱲ ᱚᱱᱟ ᱜᱮᱞᱮ ᱛᱟᱸᱜᱤ ᱞᱮᱫᱟ ᱡᱮ ᱪᱟᱸᱫᱳ ᱵᱚᱸᱜᱟ ᱦᱟᱸᱜ ᱫᱟᱜ ᱮ ᱡᱟᱹᱲᱤᱭᱟ ᱯᱟᱥᱮᱡ ᱟᱨ ᱚᱱᱟ ᱫᱟᱜ ᱛᱮᱜᱮ ᱦᱟᱸᱜ ᱵᱚᱱ ᱮᱨ ᱟᱯᱷᱚᱨ ᱠᱚᱫᱚ ᱵᱚᱱ ᱮᱦᱚᱵᱟ ᱟᱫᱚ ᱦᱚᱸᱜ-ᱚᱭ ᱦᱩᱭᱩᱜ ᱠᱟᱱ ᱟᱭᱢᱟ ᱫᱤᱱ ᱮᱱᱦᱚᱸ ᱵᱟᱭ ᱫᱟᱜ-ᱮᱫ ᱠᱟᱱ ᱫᱚ ᱟᱫᱚ ᱚᱱᱟ ᱜᱮᱞᱮ ᱛᱟᱸᱜᱤ ᱛᱟᱸᱜᱤ ᱛᱮ ᱛᱟᱸᱜᱤ ᱛᱟᱸᱜᱤ ᱛᱮ ᱢᱩᱥᱠᱤᱞ ᱠᱟᱱᱟᱞᱮ ᱟᱫᱚ ᱜᱟᱞᱢᱟᱨᱟᱣ ᱠᱚᱨᱮ ᱵᱩᱡᱷᱟᱹᱜ ᱠᱟᱱᱟ ᱱᱟᱦᱟᱸᱜ ᱱᱤᱛᱚᱜ ᱫᱚ ᱞᱟᱛᱟᱨ ᱠᱷᱚᱱ ᱜᱮ ᱠᱟᱨᱮᱱᱴ ᱨᱟᱠᱟᱵ ᱠᱟᱛᱮ ᱟᱱᱟ ᱫᱟᱜ ᱡᱟᱦᱟᱸ ᱢᱮᱥᱤᱱ ᱛᱮ ᱦᱟᱸᱜ ᱨᱟᱠᱟᱵ ᱠᱮᱛᱮᱜ ᱞᱮ ᱪᱟᱥᱵᱟᱥ ᱨᱮᱱᱟᱜ ᱞᱮ ᱠᱩᱨᱩᱢᱩᱴᱩᱭᱟ ᱵᱟᱭ ᱫᱟᱜ-ᱮᱜ ᱠᱩ ᱦᱚᱞᱟ ᱱᱚᱜ ᱛᱷᱚᱲᱟᱭ ᱡᱚᱨᱚ ᱠᱮᱫᱟ ᱠᱤᱱᱛᱩ ᱩᱱ ᱚᱱᱠᱟ ᱫᱚ ᱵᱟᱝ ᱜᱮ ᱛᱷᱚᱲᱟ ᱜᱟᱱ ᱢᱟᱱᱮ ᱰᱟᱦᱟᱨ ᱦᱚᱸ ᱛᱩᱸᱲᱤ ᱠᱚᱦᱚᱸ ᱵᱟᱝ ᱤᱭᱟᱹ ᱞᱮᱱᱟ᱾
ᱦᱚᱸᱭ ᱚᱱᱮ ᱡᱤᱯᱤᱨ ᱡᱤᱯᱤᱨ ᱠᱟᱹᱴᱤᱡ ᱠᱟᱹᱴᱤᱡ ᱫᱟᱜ ᱵᱟᱲᱟᱭᱮᱜ-ᱟᱭ᱾
ᱦᱟᱸ ᱦᱟᱸ᱾ ᱨᱤᱢᱤᱞ ᱦᱩᱰᱩᱨ ᱠᱮᱫᱟᱭ ᱟᱨ ᱦᱚᱭ ᱫᱟᱜ ᱠᱚ ᱦᱮᱡ ᱵᱟᱲᱟ ᱞᱮᱠ᱾ ᱠᱟᱜᱤ ᱵᱚᱞᱮ ᱦᱚᱭ ᱢᱮᱥᱟᱞ ᱜᱤ ᱫᱟᱜ ᱫᱟᱜ ᱟᱫᱚ ᱟᱫᱚ ᱵᱩᱡᱷᱟᱹᱣ ᱱᱟ ᱯᱟᱥᱮᱜ ᱱᱟᱦᱟᱜ ᱰᱩᱵᱟᱹ ᱤᱫᱤᱭᱟ ᱛᱟᱦᱟ ᱢᱟ ᱰᱩᱵᱟᱹ ᱱᱟ ᱴᱩᱵᱟᱹᱜ ᱪᱮᱫ ᱜᱮ ᱵᱟᱝᱟᱜ ᱜᱮ᱾ ᱛᱷᱚᱲᱟ ᱜᱟᱱᱮ ᱫᱟᱜ ᱠᱮᱫᱟ ᱛᱤᱱᱟᱹᱜ ᱜᱟᱱ ᱪᱚ ᱦᱚᱲ ᱠᱚᱭ ᱥᱟᱢᱴᱟᱣ ᱵᱟᱲᱟ ᱠᱮᱫ ᱞᱮᱭᱟ ᱟᱨ ᱫᱟᱜ ᱢᱟ ᱵᱟᱹᱱᱩᱜ ᱟᱵᱟᱨ ᱢᱟᱴᱷ ᱦᱚᱸ ᱵᱟᱝ ᱞᱚᱦᱚᱫ ᱞᱮᱱᱟ ᱮᱢᱚᱱ ᱠᱤ ᱰᱟᱦᱟᱨ ᱦᱚᱸ ᱵᱟᱝ ᱞᱚᱦᱚᱫ ᱞᱮᱱᱟ᱾ ᱟᱨ ᱱᱚᱝᱠᱟ ᱨᱚᱦᱚᱲ ᱨᱮ ᱠᱷᱮᱛ ᱞᱮ ᱥᱤ ᱞᱟᱹᱦᱩᱫ ᱩᱪᱩᱣ ᱠᱟᱜᱼᱟ ᱡᱟᱦᱟᱸ ᱫᱚ ᱜᱷᱟᱸᱥ ᱠᱚ ᱜᱚᱡᱚᱜ ᱵᱟᱠᱷᱨᱟ ᱵᱚᱞᱮ ᱚᱸᱰᱮ ᱫᱚ ᱦᱟᱸᱜ ᱮᱨ ᱦᱩᱭᱩᱜᱼᱟ ᱮᱛᱮ ᱟᱯᱷᱚᱨ ᱦᱩᱭᱩᱜᱼᱟ ᱟᱫᱚ ᱛᱟᱭᱱᱚᱢᱮᱱ ᱞᱮ ᱟᱞᱮ ᱢᱟ᱾ ᱟᱹᱰᱤ ᱟᱭᱢᱟ ᱡᱟᱭᱜᱟ ᱢᱟ ᱡᱟᱹᱱᱤᱡ ᱠᱚ ᱞᱟᱦᱟᱸ ᱪᱟᱵᱟᱭᱮᱱᱟ ᱵᱟᱝ ᱫᱚᱞᱮ ᱪᱮᱫ ᱠᱚᱞᱮ ᱠᱩᱲᱟᱹᱭ ᱡᱟᱹᱥᱛᱤᱣ ᱠᱟᱜ ᱛᱟᱦᱮᱱᱟ, ᱵᱟᱭ ᱫᱟᱜ ᱟᱞᱮᱠᱟᱱ ᱫᱚ ᱚᱱᱠᱟ ᱠᱚ ᱢᱮᱱ ᱵᱟᱲᱟᱭᱮᱫᱟ ᱦᱟᱲᱟᱢ ᱦᱚᱲ ᱦᱚᱸ᱾
ᱚᱱᱟ ᱜᱮᱛᱚ᱾ ᱱᱮᱛᱟᱨ ᱢᱟ ᱟᱥᱟᱲ ᱵᱚᱸᱜᱟ ᱩᱱ ᱥᱚᱢᱚᱭ ᱵᱚᱞᱚᱭᱮᱱ ᱢᱟ ᱚᱱᱟ ᱞᱚᱞᱚ ᱠᱷᱚᱱ ᱜᱮ ᱛᱚᱢᱟᱨ ᱚᱱᱮ ᱠᱟᱞ ᱵᱟᱹᱭᱥᱟᱠᱤ ᱞᱟᱹᱭ ᱫᱟᱠᱚ ᱩᱱ ᱥᱚᱢᱚᱭ ᱡᱟ ᱡᱩᱨᱛᱮ ᱫᱟᱠ ᱛᱟᱦᱮᱸᱱᱮ, ᱱᱮᱛᱟᱨ ᱢᱟ ᱠᱟᱞ ᱵᱟᱹᱭᱥᱟᱠᱤ ᱦᱚᱸ ᱵᱟᱹᱱᱩᱜ-ᱟᱱᱤᱡ᱾ ᱟᱨ ᱟᱥᱟᱲ ᱵᱚᱸᱜᱟ ᱨᱮ ᱫᱟᱜ ᱦᱚᱸ ᱵᱟᱹᱱᱩᱜ ᱟᱹᱱᱤᱡ᱾ ᱪᱟᱸᱫᱳ ᱵᱚᱸᱜᱟ ᱪᱮᱫ ᱡᱮ ᱪᱤᱠᱟᱹᱭᱮᱜ-ᱟᱭ ᱟᱡᱜᱮᱭ ᱵᱟᱰᱟᱭᱟᱭ᱾ ᱫᱟᱜ ᱵᱟᱝ ᱞᱮᱱᱠᱷᱟᱱ ᱱᱚᱸᱰᱮ ᱟᱵᱚ ᱩᱰᱤ ᱢᱟᱱᱮ ᱪᱮᱫ ᱤᱧᱤᱧ ᱞᱟᱹᱭᱟᱭ ᱮᱢᱚᱱ ᱵᱤᱡᱮ ᱪᱟᱵᱟ ᱟᱠᱟᱱᱟ ᱵᱚᱱ ᱚᱵᱚᱥᱛᱷᱟ ᱨᱮ ᱢᱮᱱᱟᱜ ᱵᱚᱱᱟ ᱥᱮ ᱨᱚᱦᱚᱭ ᱜᱟᱱᱚᱜ ᱠᱟᱱᱟ ᱥᱮ ᱛᱚᱲᱟ ᱜᱤᱰᱤ ᱜᱟᱱᱚᱜ ᱠᱟᱱᱟ ᱟᱨ ᱫᱟᱜ ᱵᱟᱝ ᱞᱮᱱᱠᱷᱟᱱ ᱦᱚᱸ ᱛᱚᱲᱟ ᱜᱤᱲᱤ ᱵᱟᱝ ᱜᱟᱱᱚᱜᱼᱟ, ᱥᱤ ᱠᱚᱦᱚᱸ ᱵᱟᱝ ᱜᱟᱱᱚᱜᱼᱟ ᱵᱟᱝ ᱥᱤ ᱞᱮᱱᱠᱷᱟᱱ ᱪᱤᱠᱟᱹᱛᱮ ᱛᱚᱲᱟᱢ ᱜᱤᱲᱤᱭᱟ ᱦᱳᱭ ᱟᱨ ᱱᱤᱛᱚᱜ ᱫᱚ ᱚᱱᱟ ᱦᱟᱥᱟ ᱞᱟᱛ ᱛᱟᱨ ᱨᱮᱱᱟᱜ ᱫᱟᱜ ᱛᱮᱜᱮ ᱩᱰᱩᱜ ᱟᱛᱮᱛ ᱟᱫᱚ ᱪᱮᱫ ᱵᱤᱱ ᱪᱤᱠᱟᱹᱭᱟ ᱞᱟᱹᱭ ᱵᱤᱱ? ᱫᱟᱜ ᱜᱚ ᱪᱟᱸᱫᱳ ᱵᱚᱸᱜᱟ ᱡᱩᱫᱤ ᱦᱚᱸ ᱫᱟᱜ ᱵᱟᱭ ᱮᱢᱚᱜ ᱠᱟᱱᱟ
ᱫᱚ ᱱᱟᱦᱟᱜ ᱵᱟᱝ ᱦᱩᱭᱩᱜᱼᱟ᱾
ᱦᱳᱭ᱾
ᱟᱨ ᱫᱟᱜ ᱢᱟ ᱚᱱᱮ ᱢᱤᱫ ᱠᱷᱮᱛ ᱨᱮ ᱫᱟᱜ ᱵᱟᱝ ᱡᱟᱹᱯᱤ ᱞᱮᱱᱠᱷᱟᱱ ᱫᱚ ᱱᱟᱦᱥᱜ ᱜᱟᱱᱚᱜᱼᱟ᱾ ᱪᱮᱫ ᱵᱟᱝ ᱜᱟᱱᱚᱼᱟ?
ᱟᱫᱚ ᱨᱤᱢᱤᱞ ᱨᱮᱱᱟᱜ ᱫᱟᱜ ᱨᱮᱱᱟᱜ ᱡᱟᱦᱟᱸ ᱤᱡᱟᱹ ᱚᱱᱟᱠᱤ ᱱᱤᱭᱟᱹ ᱦᱟᱥᱟ ᱞᱟᱛᱟᱨ ᱨᱮᱱᱟᱜ ᱫᱟᱜ ᱛᱮ ᱟᱨᱚ ᱚᱱᱟᱨᱮ ᱦᱟᱥᱟ ᱞᱟᱛᱟᱨ ᱨᱮᱱᱟᱜ ᱫᱟᱜ ᱮᱢ ᱤᱡᱟᱹᱭᱟ ᱦᱟᱹᱱᱤ ᱤᱡᱟᱹᱭᱟ ᱟᱢ ᱦᱟᱱᱤ ᱜᱮ ᱯᱩᱭᱥᱟᱹᱭ ᱦᱟᱛᱟ ᱡᱚᱝᱼᱟ, ᱢᱟᱞᱤᱠ ᱜᱮ ᱯᱩᱭᱥᱟᱹᱭ ᱦᱟᱛᱟ ᱡᱚᱝᱼᱟ᱾
ᱦᱳᱭ ᱦᱳᱭ ᱾ ᱚᱱᱠᱟ ᱞᱮᱠᱟᱛᱮᱢᱟ ᱟᱹᱰᱤ ᱢᱩᱥᱠᱤᱞ ᱟᱨ ᱱᱚᱣᱟ ᱫᱚ ᱦᱟᱸᱜ ᱵᱚᱪᱷᱚᱨ ᱨᱮᱱᱟᱜ ᱢᱤᱫᱴᱮᱡ ᱪᱟᱥ ᱠᱟᱱ ᱛᱟᱵᱚᱱᱟ ᱮᱱᱛᱜ ᱱᱚᱣᱟ ᱫᱚ ᱥᱮᱨᱢᱟ ᱪᱟᱸᱫᱳ ᱵᱚᱸᱜᱟᱣᱟᱜ ᱫᱟᱜ ᱛᱮ ᱦᱟᱸᱜ ᱵᱩᱱ ᱪᱟᱥ ᱵᱟᱲᱟᱭ ᱫᱚ ᱟᱫᱚ ᱱᱤᱭᱟᱹᱵᱟᱨ ᱢᱟ ᱟᱹᱰᱤ ᱢᱩᱥᱠᱤᱞ ᱜᱮ ᱵᱩᱡᱷᱟᱹᱜ ᱠᱟᱱᱟ, ᱵᱟᱠᱷᱟᱱ ᱱᱚᱣᱟ ᱫᱚ ᱵᱟᱹᱨᱥᱟᱹ ᱦᱩᱲᱩ ᱠᱚ ᱢᱮᱛᱟᱜᱼᱟ, ᱟᱫᱚ ᱵᱟᱹᱨᱥᱟᱹ ᱨᱮᱫᱚ ᱫᱟᱜ ᱨᱮᱱᱟᱜ ᱫᱚ ᱩᱱᱟᱹᱜ ᱪᱤᱱᱛᱟᱹ ᱵᱷᱟᱵᱽᱱᱟ ᱨᱮᱱᱟᱜ ᱜᱚᱞᱯᱚ ᱠᱚᱫᱚ ᱵᱟᱹᱱᱩᱜᱼᱟ ᱱᱟᱦᱟᱜ᱾
ᱦᱩᱸ᱾
ᱟᱫᱚ ᱱᱤᱛᱚᱜ ᱢᱟ, ᱪᱤᱱᱛᱟᱹ ᱵᱷᱟᱵᱱᱟ ᱚᱪᱚᱭᱮᱫ ᱵᱚᱱ ᱫᱚ ᱱᱟ ᱦᱟᱸᱜ᱾ ᱥᱮᱫᱟᱭ ᱜᱤᱫᱽᱨᱟᱹ ᱞᱤᱧ ᱛᱟᱦᱮᱸ ᱠᱟᱱᱟ ᱡᱟᱹᱥᱛᱤ, ᱩᱱ ᱚᱠᱛᱮ ᱢᱟᱞᱤᱧ ᱫᱤᱥᱟᱹᱭᱟ ᱱ ᱱᱤᱛᱚᱜ ᱫᱚ ᱥᱩᱭᱫᱩᱢ, ᱦᱟᱭᱨᱮ ᱦᱟᱭᱨᱮ ᱾ ᱫᱟᱜ ᱧᱮᱞ ᱞᱟᱹᱜᱤᱫ ᱵᱩᱞᱩᱝ ᱢᱟᱛᱷᱟ ᱜᱚᱴᱟ ᱜᱮ ᱵᱟᱹᱱᱩᱜᱼᱟ᱾ ᱜᱚᱴᱟ ᱜᱮ ᱫᱟᱜ ᱠᱷᱮᱛ, ᱰᱚᱵᱦᱟᱜ᱾ ᱫᱟᱜ ᱯᱩᱠᱷᱨᱤ ᱮᱢᱟᱱ ᱛᱮᱭᱟᱜ ᱥᱟᱹᱲᱤ ᱠᱚ, ᱯᱮᱨᱮᱡ ᱪᱟᱵᱟ ᱠᱚᱜ ᱠᱟᱱ ᱛᱟᱦᱮᱸᱼᱟ᱾
ᱦᱩᱸ᱾ ᱟᱨ ᱱᱮᱛᱟᱨ ᱫᱟᱜ ᱨᱮᱱᱟᱜ ᱧᱩᱛᱩᱢ ᱜᱮ ᱵᱟᱹᱱᱩᱜ ᱞᱮᱠᱟ ᱾
ᱫᱟᱜ ᱨᱮᱱᱟᱜ ᱧᱩᱛᱩᱢ ᱜᱮ ᱵᱟᱹᱱᱩᱜᱼᱟ᱾
ᱚᱱᱟ ᱜᱮ ᱟᱫᱚ ᱤᱡᱟ. ᱦᱮᱸ, ᱟᱫᱚ ᱱᱩᱭ ᱠᱤᱪᱷᱟ ᱠᱤᱪᱷᱩ ᱫᱤᱱ ᱯᱚᱨᱮ ᱜᱮᱛᱚ, ᱦᱩᱞ ᱢᱟᱦᱟᱱᱟᱜ ᱦᱤᱡᱩᱜ ᱠᱟᱱᱟ᱾
ᱦᱩᱸ, ᱦᱩᱸ, ᱦᱩᱸ ᱾
ᱟᱫᱚ ᱦᱩᱞ ᱢᱟᱦᱟ ᱠᱚᱨᱮ ᱪᱮᱫᱠᱟ ᱠᱚᱯᱮ, ᱯᱟᱞᱚᱱ ᱵᱟᱲᱟᱭᱟ ᱟᱯᱮ ᱚᱱᱛᱮ ᱫᱚ᱾
ᱯᱟᱞᱚᱱ ᱢᱟ ᱱᱮᱛᱟᱨ ᱢᱟ ᱱᱟᱦᱟᱜ ᱞᱟᱦᱟᱛᱮ ᱠᱷᱚᱱ ᱢᱟ ᱵᱚᱫᱚᱞ ᱦᱮᱡ ᱟᱠᱟᱱᱟ, ᱞᱟᱦᱟ ᱯᱟᱹᱦᱤᱞ ᱜᱤᱫᱽᱨᱟᱹ ᱜᱤᱫᱽᱨᱟᱹ ᱵᱮᱲᱟ ᱟᱹᱞᱤᱧ ᱞᱤᱧ ᱛᱟᱦᱮᱸᱠ ᱫᱚ ᱦᱟᱸᱜ, ᱩᱱ ᱚᱠᱛᱚᱞᱤᱧ ᱫᱤᱥᱟᱹᱭᱟ ᱛᱷᱚᱲᱟ ᱠᱟᱹᱴᱤᱡ ᱫᱚ ᱱᱟᱦᱟᱜ ᱢᱮᱞᱟ ᱠᱚᱦᱚᱸ ᱠᱚ ᱦᱩᱭ ᱵᱟᱲᱟ ᱚᱪᱚᱭᱮᱫ ᱛᱟᱦᱮᱸᱫᱼᱟ ᱾ ᱯᱟᱞᱮ ᱟᱫᱚ ᱱᱤᱛᱚᱜ ᱫᱚ ᱧᱮᱞᱚᱜ ᱠᱟᱱᱟ, ᱟᱭᱢᱟ ᱵᱚᱪᱷᱚᱨ ᱜᱮ ᱦᱩᱭᱱᱟ ᱵᱚᱫᱚᱞ ᱟᱠᱟᱱᱟ ᱾ ᱠᱟᱱᱟ ᱠᱚ᱾ ᱱᱤᱛᱚᱜ ᱫᱚ ᱱᱚᱝᱠᱟ ᱢᱮᱞᱟ ᱠᱚ ᱥᱚᱵ ᱵᱟᱠᱚ ᱦᱩᱭ ᱵᱟᱲᱟ ᱦᱚᱪᱚᱭᱮᱫ ᱠᱟᱱᱟ᱾ ᱱᱚᱝᱠᱟ ᱠᱷᱟᱹᱞᱤ ᱪᱷᱳᱴᱚ ᱠᱷᱟᱴᱳ ᱚᱱᱩᱥᱴᱷᱟᱱ ᱥᱩᱢᱩᱝ, ᱟᱨ ᱚᱱᱟᱨᱮ ᱢᱤᱫ ᱵᱟᱨ ᱠᱟᱛᱷᱟ ᱪᱮᱛᱟᱣᱱᱟ ᱠᱟᱛᱷᱟ ᱠᱚᱠᱚ ᱟ ᱜᱟᱞ ᱢᱟᱨᱟᱣ ᱮᱫᱟ᱾ ᱥᱮᱠᱚ ᱞᱟᱹᱭ ᱥᱚᱫᱚᱨ ᱮᱫᱟ, ᱚᱱᱠᱟᱱᱟᱜ ᱟᱨ ᱛᱚᱵᱮ ᱢᱤᱫᱴᱮᱡ ᱡᱤᱱᱤᱥ ᱫᱚᱜ ᱵᱟᱝ ᱪᱟᱵᱟ ᱩᱛᱟᱹᱨ ᱠᱟᱱᱟ᱾ ᱱᱚᱜᱼᱚᱭ ᱦᱟᱸᱜ
ᱯᱷᱩᱴᱵᱚᱞ ᱠᱷᱮᱞ ᱫᱚ ᱦᱟᱸᱜ ᱠᱚ ᱟᱲᱟᱜ ᱮ ᱠᱟᱱ ᱜᱮᱭᱟ᱾
ᱚ, ᱟᱫᱚ ᱵᱮᱯᱟᱨ ᱮᱴᱟᱜ ᱦᱩᱭᱩᱜ ᱠᱟᱱᱟ, ᱦᱩᱞ ᱢᱟᱦᱟ ᱫᱚ ᱟᱵᱚᱣᱟᱜ ᱨᱟᱹᱥᱠᱟᱹ ᱨᱮᱱᱟᱜ ᱤᱡᱟᱹ ᱫᱚ ᱵᱟᱝ ᱠᱟᱱᱟ᱾ ᱱᱤᱭᱟᱹ ᱫᱚ ᱟᱵᱚᱣᱟᱜ ᱫᱩᱠ ᱨᱮᱱᱟᱜ ᱢᱤᱫᱴᱟᱝ ᱡᱤᱱᱤᱥ ᱠᱟᱱᱟ᱾ ᱡᱮ ᱟᱵᱚᱨᱮᱱ ᱯᱩᱨᱩᱫᱷᱩᱞ ᱠᱚ, ᱦᱳᱭ ᱞᱟᱹᱲᱦᱟᱹᱭ ᱟᱛᱮᱫ ᱡᱮ ᱟᱠᱚ ᱵᱚᱸᱜᱟ ᱛᱟᱞᱟ ᱞᱮᱱᱟ ᱠᱚ, ᱦᱮᱸ ᱩᱱᱠᱩᱣᱟᱜ
ᱧᱩᱛᱩᱢ ᱛᱮ, ᱩᱱᱠᱩ ᱩᱭᱦᱟᱹᱨ ᱧᱩᱛᱩᱢ ᱛᱮ, ᱱᱤᱭᱟᱹ ᱫᱚᱵᱚᱱ ᱯᱟᱞᱚᱱᱟ᱾ ᱟᱫᱚ ᱡᱟᱭ ᱦᱳᱠ ᱫᱚᱝ ᱞᱟᱜᱽᱲᱮ ᱚᱱᱟ ᱴᱟᱢᱟᱠ, ᱛᱩᱢᱫᱟᱜ ᱛᱮᱜᱮ ᱚᱱᱟᱜᱮ ᱟᱨ ᱡᱟᱭ ᱦᱳᱠ ᱟᱵᱚᱣᱟᱜ ᱚᱱᱟ ᱠᱟᱹᱴᱤᱡ ᱩᱱᱠᱩ ᱧᱩᱛᱩᱢ ᱛᱮ, ᱵᱚᱸᱜᱟ ᱵᱩᱨᱩ ᱵᱟᱲᱟ ᱠᱮᱜᱼᱟ ᱵᱚᱱ᱾ ᱛᱟᱨᱯᱚᱨ ᱢᱟᱞᱟ ᱴᱟᱞᱟ ᱠᱚᱵᱚᱱ, ᱩᱱᱠᱩ ᱵᱟᱦᱟ ᱠᱚᱵᱚᱱ ᱮᱢᱟᱜ ᱠᱚᱣᱟ᱾
ᱦᱮᱸ ᱾
ᱥᱟᱨᱡᱚᱢ ᱥᱟᱠᱟᱢ ᱠᱚᱨᱮ ᱾ ᱟᱵᱚ ᱫᱚ ᱵᱟᱦᱟ ᱮᱢ ᱪᱚᱞᱚᱱ ᱫᱚ ᱵᱟᱹᱱᱩᱜ ᱛᱟᱵᱚᱱᱟ ᱾ ᱟᱵᱚᱣᱟᱜ ᱫᱚ ᱚᱱᱟ ᱥᱟᱨᱡᱚᱢ ᱥᱟᱠᱟᱢ ᱚᱱᱟ ᱤᱡᱟᱹ ᱜᱮ᱾ ᱟᱨ ᱚᱱᱟ ᱦᱟᱺᱰᱤ ᱪᱚᱰᱚᱨ ᱠᱚᱜᱮ ᱚᱱᱟ ᱠᱚᱜᱮ᱾ ᱟᱫᱚ ᱚᱱᱟ ᱠᱚᱜᱮ ᱟᱵᱚᱣᱟᱜ ᱢᱮᱱᱟᱜᱼᱟ᱾ ᱟᱨ ᱡᱟᱭᱦᱳᱠ ᱴᱟᱢᱟᱠ ᱛᱩᱢᱫᱟᱜ ᱟᱨ ᱡᱟᱦᱟᱸᱭ ᱡᱚᱫᱤ ᱚᱱᱟ ᱠᱚᱭ ᱞᱟᱹᱭ ᱩᱱᱠᱩ ᱥᱚᱢᱵᱚᱱᱫᱷᱮ, ᱡᱩᱫᱤ ᱵᱤᱱᱛᱤ ᱠᱚ ᱵᱟᱲᱟᱭ ᱠᱷᱟᱱ ᱛᱚᱵᱮ ᱵᱤᱱᱛᱤ ᱠᱚ ᱞᱟᱹᱭ ᱵᱟᱲᱟ ᱠᱮᱜᱼᱟ᱾ ᱚᱱᱟ ᱠᱚᱜᱮ ᱟᱵᱚᱣᱟᱜ ᱫᱚ, ᱟᱨ ᱚᱱᱟ ᱯᱷᱩᱴᱵᱚᱞ ᱠᱷᱮᱞ ᱫᱚ ᱠᱤᱪᱷᱩ ᱠᱤᱪᱷᱩ ᱡᱟᱭᱜᱟ ᱨᱮᱫᱚ ᱠᱷᱮᱞ ᱜᱮᱭᱟ ᱠᱚ, ᱟᱫᱚ ᱚᱱᱟ ᱦᱚᱸ ᱚᱱᱟ ᱫᱚ ᱟᱵᱚᱣᱟᱜ ᱢᱤᱫᱴᱟᱝ ᱪᱮᱫ ᱤᱧ ᱞᱟᱹᱭᱟ ᱫᱟᱲᱮ ᱫᱮᱠᱷᱟ ᱨᱮᱱᱟᱜ ᱠᱤ ᱤᱭᱟᱹ ᱨᱮᱱᱟᱜ ᱚᱱᱟ ᱢᱤᱫᱴᱟᱝ ᱯᱷᱩᱴᱵᱚᱞ ᱠᱷᱮᱞ ᱫᱚ, ᱠᱷᱮᱞ ᱚᱪᱚ ᱠᱮᱭᱢ ᱟᱫᱚ ᱩᱰᱤ ᱡᱟᱭᱜᱟ ᱨᱮ ᱫᱚ ᱚᱱᱮ ᱠᱚ ᱪᱮᱫ ᱠᱚ ᱵᱟᱡᱟᱭᱟ ᱠᱚ ᱚᱱᱟ ᱠᱚᱫᱚ ᱢᱟᱱᱮ ᱢᱤᱫᱴᱟᱝ ᱫᱩᱠ ᱨᱮᱱᱟᱜ ᱡᱤᱱᱤᱥ ᱰᱤᱡᱮ ᱫᱚ ᱪᱮᱫ ᱠᱟ ᱢᱤᱫᱴᱟᱝ ᱵᱩᱡᱟᱹᱜ ᱟᱥᱮ, ᱦᱳᱭ ᱚᱱᱟ ᱠᱚᱫᱚ ᱠᱟᱹᱴᱤᱡ ᱡᱟᱹᱥᱛᱤ ᱧᱚᱜᱚᱜ ᱠᱟᱱᱟ᱾ ᱟᱫᱚ ᱩᱹᱰᱤ ᱡᱟᱭᱜᱟ ᱨᱮ ᱠᱚᱨᱟᱭ ᱛᱟᱦᱮᱸᱫ ᱟᱠᱚ ᱟᱫᱚ ᱱᱮ ᱱᱮᱛᱟᱨ ᱫᱚ ᱯᱩᱨᱟᱹ ᱟᱵᱚ ᱛᱳᱢᱟᱨ ᱢᱟᱹᱡᱷᱤ ᱢᱟᱰᱣᱟ ᱠᱷᱚᱱ ᱜᱮ ᱯᱩᱨᱟᱹ ᱡᱷᱚᱛᱚ ᱡᱟᱭᱜᱟ ᱨᱮ ᱞᱟᱹᱭ ᱠᱟᱜ ᱟᱠᱚ ᱡᱮ ᱦᱩᱞ ᱢᱟᱦᱟ ᱫᱚ ᱢᱤᱫᱴᱟᱝ ᱫᱩᱠ ᱨᱮᱱᱟᱜ ᱫᱤᱱ ᱠᱟᱱᱟ ᱩᱱ ᱦᱤᱞᱳᱜ ᱫᱚ ᱟᱵᱚᱣᱟᱜ ᱱᱤᱭᱟᱹ ᱰᱤᱡᱮ ᱱᱤᱭᱟᱹ ᱰᱟᱵᱩᱝ ᱴᱟᱵᱩᱝ ᱱᱤᱭᱟᱹ ᱠᱚᱫᱚ ᱯᱷᱟᱱᱥᱟᱱ ᱴᱟᱱᱥᱚᱱ ᱠᱚᱫᱚ ᱵᱟᱝ ᱜᱟᱱᱚᱜᱼᱟ, ᱠᱟᱨᱚᱱ ᱟᱢ ᱫᱩᱠ ᱫᱩᱠ ᱫᱤᱱ ᱨᱮᱫᱚ ᱱᱤᱭᱟᱹ ᱮᱱᱮᱡ ᱥᱮᱨᱮᱧ ᱫᱚ ᱢᱟᱱᱮ ᱮᱱᱮᱡ ᱥᱮᱨᱮᱧ ᱢᱮ ᱚᱱᱟ ᱫᱚᱝ ᱞᱟᱜᱽᱲᱮ ᱚᱱᱟ ᱤᱭᱟᱹ ᱚᱱᱟ ᱫᱚ ᱩᱱᱠᱩ ᱥᱚᱢᱢᱟᱱ ᱢᱟᱱᱮ ᱩᱱᱠᱩ ᱪᱮᱫ ᱤᱧ ᱞᱟᱹᱭᱟ, ᱩᱱᱠᱩ ᱩᱭᱦᱟᱹᱨ ᱛᱮ ᱟᱵᱚᱱ ᱦᱳᱭ ᱦᱳᱭ, ᱠᱤᱱᱛᱩ ᱵᱮᱯᱟᱨ ᱴᱟᱜ ᱦᱩᱭᱩᱜ ᱠᱟᱱᱟ ᱱᱤᱭᱟᱹ ᱰᱟᱵᱩᱝ ᱴᱟᱵᱩᱝ ᱱᱤᱭᱟᱹ ᱠᱚᱫᱚ ᱢᱤᱫᱴᱟᱝ ᱫᱩᱠ ᱫᱤᱱ ᱨᱮᱫᱚ ᱪᱮᱫ ᱨᱟᱹᱥᱠᱟᱹ ᱢᱤᱫᱴᱟᱝ ᱩᱞᱴᱟᱹᱜ ᱠᱟᱱᱟ ᱥᱮ,
ᱢᱮᱱ ᱠᱷᱟᱡ ᱡᱮ ᱦᱮᱸ ᱦᱮᱸ ᱡᱟᱦᱟᱱᱟᱜ ᱚᱱᱩᱥᱴᱷᱟᱱ ᱡᱩᱫᱤ ᱦᱚᱸ ᱵᱚᱱ ᱢᱮᱱ ᱦᱚᱪᱚᱭᱟ ᱛᱟᱦᱚᱞᱮ ᱮᱢᱚᱱ ᱵᱷᱟᱵᱮ ᱵᱚᱱ ᱚᱱᱩᱥᱴᱷᱟᱱ ᱦᱚᱪᱚᱭᱟ ᱡᱟᱦᱟᱸ ᱫᱚ ᱚᱱᱟᱨᱮ ᱡᱚᱯᱲᱟᱣ ᱛᱟᱦᱮᱸᱱ ᱡᱟᱦᱟᱸ ᱫᱤᱱ ᱞᱟᱹᱜᱤᱫ ᱵᱚᱱ ᱠᱚᱨᱟᱣᱮᱫ ᱠᱟᱱ ᱚᱱᱟᱨᱮ ᱡᱮᱱᱚ ᱡᱚᱯᱲᱟᱣ ᱛᱟᱦᱮᱸᱱ ᱾ ᱟᱨ ᱱᱚᱜᱼᱚ ᱱᱚᱣᱟ ᱠᱚᱥᱮ ᱰᱤᱡᱮ ᱠᱚ ᱱᱟᱜ ᱰᱟᱱᱥ ᱠᱚ ᱥᱮ ᱢᱮᱞᱟ ᱠᱚᱫᱚ ᱦᱟᱸᱜ ᱚᱱᱟ ᱢᱟ ᱵᱟᱝ ᱡᱚᱯᱲᱟᱜ ᱠᱟᱱ ᱫᱚ ᱦᱩᱞ ᱢᱟᱦᱟ ᱥᱚᱜᱮ ᱢᱟ ᱡᱚᱯ ᱡᱚᱯᱲᱟᱣ ᱜᱮ ᱵᱟᱝ ᱡᱚᱯᱲᱟᱜ ᱠᱟᱱ, ᱟᱹᱰᱤᱜᱮ ᱦᱟᱸᱜ ᱚᱱᱟ ᱢᱟ ᱵᱷᱮᱜᱟᱨ ᱜᱮᱭᱟ ᱟᱨ ᱚᱱᱟ ᱛᱮᱢᱟ ᱱᱤᱛᱚᱜ ᱦᱟᱸᱜ ᱡᱟᱦᱟᱸ ᱛᱤᱱᱟᱹᱜ ᱠᱚ ᱱᱟᱣᱟ ᱠᱚ ᱡᱚᱱᱚᱢᱚᱜ ᱠᱟᱱᱟ ᱥᱚᱢᱟᱡᱽ ᱨᱮ ᱠᱚᱲᱟ ᱠᱚ ᱠᱩ ᱢᱟᱹᱭ ᱠᱚ ᱵᱟᱹᱵᱩ ᱠᱚ ᱩᱱᱠᱩ ᱢᱟ ᱡᱩᱫᱟᱹ ᱜᱮᱠᱚ ᱪᱮᱫ ᱛᱟᱵᱚᱱ ᱫᱚ ᱩᱱᱠᱩ ᱢᱟ ᱦᱟᱸᱜ ᱚᱱᱟ ᱵᱟᱝ ᱴᱷᱤᱠᱟᱜ ᱜᱮᱠᱚ ᱪᱤᱫᱟ ᱢᱮᱱᱟ ᱠᱚ ᱦᱮᱸ ᱤᱧ ᱵᱟᱵᱟ ᱛᱟᱠᱚ ᱤᱧ ᱞᱟᱹᱴᱩ ᱵᱟᱵᱟ ᱛᱟᱠᱚ ᱤᱧ ᱠᱟᱠᱩ ᱵᱟᱵᱟ ᱦᱚᱯᱚᱱ ᱵᱟ ᱡᱚᱛᱚ ᱦᱚᱲᱤᱧ ᱟᱸᱡᱚᱢ ᱠᱟᱜ ᱠᱚᱣᱟ ᱦᱟᱜ ᱱᱚᱝᱠᱟ ᱠᱚ ᱢᱮᱞᱟ ᱵᱟᱲᱟᱭᱟ ᱦᱩᱞ ᱢᱟᱦᱟ ᱨᱮᱫᱚ ᱩᱱᱠᱩ ᱦᱚᱸ ᱥᱟᱨᱟ ᱡᱤᱵᱚᱱ ᱜᱮ ᱦᱩᱞ ᱠᱚᱢ
ᱟᱫᱚ ᱩᱱᱠᱩ ᱦᱚᱸ ᱟᱵᱚ ᱧᱮᱞ ᱧᱮᱞ ᱛᱮᱜᱮ ᱛᱚ ᱥᱮᱬᱟᱭᱟᱠᱚ ᱦᱳᱭ ᱟᱫᱚ ᱟᱵᱚ ᱡᱩᱫᱤ ᱱᱤᱝᱠᱟᱹᱭᱟᱵᱚᱱ ᱛᱚᱵᱮ ᱩᱱᱠᱩ ᱦᱚᱸᱛᱚ ᱚᱱᱟ ᱧᱮᱞ ᱧᱮᱞᱟᱛᱮᱫ ᱚᱱᱟ ᱜᱮᱠᱚ ᱯᱩᱨᱚᱵᱚᱨᱛᱤ ᱠᱟᱞ ᱨᱮᱫᱚ ᱚᱱᱟ ᱜᱮ ᱠᱚᱨᱟᱣ ᱤᱫᱤᱭᱟ ᱦᱳᱭ ᱡᱤᱵᱚᱱ ᱢᱮᱱᱟᱜ ᱵᱷᱩᱨ ᱨᱮ ᱚᱱᱟ ᱠᱚᱜᱮ ᱩᱱᱠᱩ ᱥᱩᱫᱷᱟᱹᱣ ᱠᱚᱣᱟ ᱵᱚᱱ ᱟᱨ ᱟᱨ ᱪᱮᱫ ᱡᱮ
ᱞᱟᱹᱠᱛᱤᱭᱟ ᱱᱟᱜ ᱠᱟᱛᱷᱟ ᱠᱟᱱ ᱜᱮᱭᱟ ᱱᱚᱣᱟ ᱫᱚ ᱟᱹᱰᱤ ᱡᱟᱹᱨᱩᱲᱟ ᱱᱟᱜ ᱠᱟᱱ ᱜᱮᱭᱟ ᱟᱵᱚ ᱡᱩᱫᱤ ᱟᱵᱚᱣᱟᱜ